ᱦ ᱜᱮ
ᱦᱮᱸ ᱡᱚᱦᱟᱨ ᱨᱚᱲᱟ ᱧᱟᱢᱚᱜ ᱠᱟᱱᱟ ᱛᱚ ᱾ ᱟᱪᱪᱷᱟ ᱪᱮᱫ ᱪᱤᱠᱟ ᱵᱟᱲᱟᱭ ᱦᱩᱭᱩᱜ ᱠᱟᱱᱟ ᱛᱟᱦᱚᱞᱮ?
ᱪᱮᱫ ᱦᱚᱸ ᱚᱱᱠᱟ ᱫᱚ ᱪᱮᱫ ᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ ᱜᱤᱫᱽᱨᱟᱹ ᱠᱚᱜᱮ ᱚᱲᱟᱜ ᱠᱚᱨᱮ ᱯᱟᱲᱦᱟᱜ ᱫᱩᱲᱩᱵ ᱦᱩᱭ ᱠᱟᱱᱟ ᱾
ᱟᱨ ᱛᱮᱦᱮᱧ ᱢᱟᱛᱚ ᱛᱮᱦᱮᱧ ᱢᱟᱛᱚ ᱥᱤᱛᱩᱝ ᱦᱚᱸ ᱵᱟᱭ ᱥᱤᱛᱩᱝ ᱮᱫᱟ ᱵᱟᱭ ᱥᱤᱛᱩᱝᱫ ᱠᱷᱟᱡ ᱫᱟᱜ ᱦᱚᱸ ᱵᱟᱭ ᱧᱩᱨᱩ ᱟᱠᱟᱫ ᱛᱮᱫᱚ ᱟᱹᱰᱤ ᱜᱩᱢᱟᱹᱴ ᱟᱹᱭᱠᱟᱹᱜ ᱠᱟᱱᱟ
ᱦᱳᱭ ᱦᱳᱭ ᱟᱫᱚ ᱚᱱᱠᱟ ᱫᱚ ᱦᱟᱸᱜ ᱟᱞᱮ ᱥᱮ ᱟ ᱥᱮ ᱫᱚ ᱦᱚᱞᱟᱭ ᱫᱟᱜ ᱵᱟᱲᱟ ᱜᱚᱫ ᱠᱮᱫ ᱜᱮᱭᱟ ᱟᱫᱚ ᱟᱯᱮ ᱥᱮᱱ ᱪᱮᱫ ᱞᱮᱠᱟ ᱫᱟᱜ ᱵᱟᱲᱟᱞᱟᱭ
ᱟᱞᱮ ᱥᱮᱫ ᱫᱚ ᱵᱟᱭ ᱫᱟᱜ ᱟᱠᱟᱫᱟ ᱟᱨᱚ ᱦᱚᱞᱟ ᱫᱚ ᱟᱹᱰᱤ ᱡᱟᱹᱥᱛᱤ ᱥᱤᱛᱩᱝ ᱮ ᱮᱢ ᱟᱠᱟᱫᱟ ᱚᱱᱟᱛᱮ ᱫᱚᱢᱮ ᱜᱩᱢᱟᱹᱴᱮ ᱟᱹᱭᱠᱟᱹᱣ ᱟᱠᱟᱱᱟ ᱟᱨ ᱛᱮᱦᱮᱧ ᱫᱚ ᱥᱮᱛᱟᱜ ᱠᱷᱚᱱ ᱜᱮ ᱵᱮᱨ ᱦᱚᱸ ᱵᱟᱭ ᱧᱮᱞᱚᱜ ᱠᱟᱱᱟ ᱮᱱᱠᱷᱟᱱ ᱜᱩᱢᱟᱹᱴ ᱫᱚ ᱫᱚᱢᱮ ᱟᱹᱭᱠᱟᱹᱜ ᱦᱮᱸ ᱨᱤᱢᱤᱞ ᱵᱟᱲᱟ ᱠᱟᱫᱟᱭ ᱛᱚᱵᱮ ᱫᱟᱜ ᱧᱩᱨᱩᱜ ᱞᱮᱠᱟ ᱵᱟᱝᱜᱮ ᱵᱩᱡᱷᱟᱹᱜ ᱠᱟᱱᱟ
ᱟ ᱦᱮᱸ ᱚᱱᱠᱟ ᱫᱚ ᱛᱟᱦᱚᱞᱮ ᱦᱸ ᱜᱤᱫᱟᱹᱨ ᱠᱚ ᱚᱠᱟ ᱯᱟᱲᱦᱟᱣ ᱵᱟᱲᱟ ᱠᱚᱜᱮᱭᱟ ᱥᱮ ᱪᱮᱫ ᱞᱮᱠᱟ
ᱵᱟᱝᱜᱮ ᱮᱴᱟᱜ ᱠᱚᱫᱚ ᱵᱟᱝ ᱱᱤᱡᱮ ᱨᱮᱱ ᱚᱲᱟᱜ ᱨᱮᱱ ᱜᱮ ᱦᱮᱸᱛᱚ ᱢᱟᱱᱮ ᱱᱤᱡᱮᱱ ᱱᱤᱛᱚ ᱫᱚ ᱥᱮ ᱱᱤᱡᱮ ᱱᱤᱝᱠᱟᱹ ᱦᱚᱲ ᱵᱟᱲᱟᱭ ᱠᱟᱛᱮᱫ ᱡᱩᱫᱤ ᱟᱨᱚ ᱯᱨᱟᱭᱵᱷᱮᱴ ᱞᱟᱹᱜᱤᱫ ᱦᱚᱲ ᱵᱮᱱ ᱮᱢᱟᱠᱚᱣᱟ ᱯᱚᱭᱥᱟ ᱫᱤᱭᱮ
ᱦᱳᱭ ᱦᱳᱭ
ᱛᱟᱦᱚᱞᱮ ᱱᱤᱡᱮ ᱯᱟᱲᱦᱟᱣ ᱠᱟᱛᱮᱫ ᱛᱚ ᱠᱳᱱᱚ ᱫᱟᱢ ᱵᱟᱝ ᱦᱩᱭ ᱞᱮᱱᱟ ᱥᱮ ᱱᱤᱡᱮᱨᱮᱱ ᱜᱤᱫᱽᱨᱟᱹ ᱦᱚᱸ ᱡᱩᱫᱤ ᱵᱟᱝ ᱵᱮᱱ ᱫᱩᱲᱩᱵ ᱫᱟᱲᱮᱭᱟᱠᱚᱣᱟ ᱵᱟᱝ ᱚᱱᱟ ᱫᱚ ᱢᱟᱱᱮ ᱯᱷᱩᱞ ᱢᱟᱱᱮ ᱠᱟᱹᱢᱤ ᱵᱟᱝ ᱛᱟᱦᱮᱸ ᱞᱮᱱᱠᱷᱟᱡ ᱫᱚ ᱟᱨ ᱠᱟᱹᱢᱤ ᱛᱟᱦᱮᱱ ᱠᱷᱟᱡ ᱦᱚᱸ ᱢᱟᱡᱷᱮ ᱢᱚᱫᱽᱫᱷᱮ ᱥᱚᱢᱚᱭ ᱠᱟᱛᱮᱫ ᱢᱟᱱᱮ ᱫᱩᱲᱩᱵ ᱫᱚᱭ ᱫᱚᱨᱠᱟᱨ ᱜᱮᱭᱟ
ᱦᱩ ᱦᱩ ᱱᱟᱯᱟᱭ ᱠᱟᱛᱷᱟ ᱯᱟᱲᱦᱟᱣ ᱫᱚ ᱞᱟᱹᱠᱚᱛᱤ ᱠᱟᱱ ᱜᱮᱭᱟ ᱯᱟᱲᱦᱟᱜ ᱵᱮᱜᱚᱨ ᱱᱚᱭ ᱧᱮᱞ ᱧᱟᱢᱚᱜ ᱠᱟᱱᱟ ᱪᱮᱫ ᱦᱚᱸ ᱵᱟᱝ ᱦᱩᱭᱩᱜᱼᱟ ᱦᱩᱸ ᱦᱩᱸ ᱩ ᱟᱫᱚ ᱢᱟ ᱞᱟᱹᱭ ᱵᱤᱱ
ᱞᱟᱹᱭ ᱢᱮᱱ ᱛᱮᱫᱚ ᱛᱮᱦᱮᱧᱟᱜ ᱵᱤᱥᱚᱭ ᱫᱚ ᱟᱹᱞᱤᱧᱟᱜ ᱢᱮᱱᱫᱚ ᱱᱚᱣᱟᱴᱟᱜ ᱵᱤᱥᱚᱭ ᱟᱞᱳᱪᱚᱱᱟ ᱞᱮᱠᱷᱟᱡ ᱴᱷᱤᱠᱚᱜᱼᱟ ᱱᱚᱜᱼᱚᱭ ᱡᱮᱢᱚᱱ ᱛᱤᱨᱤᱥᱮ ᱡᱩᱱ ᱦᱮᱸ ᱥᱮ ᱠᱚᱢ ᱵᱮᱥᱤ ᱡᱚᱛᱚ ᱥᱮᱪ ᱜᱮᱵᱚᱱ ᱢᱟᱱᱟᱣ ᱵᱟᱛᱟᱣ ᱜᱮᱭᱟ ᱦᱮᱸ ᱵᱟᱝ ᱛᱚᱵᱮ ᱦᱚᱸᱜᱼᱚᱭ ᱦᱳᱭ ᱟᱨ ᱢᱤᱫᱵᱟᱨ ᱯᱚᱨᱮ ᱦᱚᱸᱜᱼ ᱧᱮᱞᱚᱜ ᱠᱟᱱᱟ ᱢᱟᱱᱮ ᱧᱮᱞᱚᱜ ᱠᱟᱱᱟ ᱢᱮᱱ ᱛᱮᱫᱚ ᱱᱚᱜᱼᱚᱭ ᱢᱳᱵᱟᱭᱤᱞ ᱡᱩᱜᱽ ᱱᱤᱛᱚᱜ ᱫᱚ ᱦᱤᱥᱟᱹᱵ ᱛᱮᱵᱚᱱ ᱧᱮᱞᱮᱫ ᱜᱮᱭᱟ ᱡᱮ ᱱᱚᱜᱼᱚᱭ ᱢᱤᱫᱵᱟᱨ ᱠᱚᱨᱮ ᱫᱚ ᱚᱱᱟ ᱯᱨᱳᱜᱨᱟᱢ ᱠᱚ ᱫᱚᱦᱚ ᱠᱟᱛᱮᱫ ᱟᱨᱚ ᱚᱱᱟ ᱪᱷᱟᱹᱯᱚᱨᱤ ᱮᱱᱮᱡᱽ ᱡᱟᱦᱟᱸ ᱫᱚᱵᱚᱱ ᱢᱮᱛᱟᱜ ᱦᱮᱸ ᱥᱮ ᱚᱱᱟ ᱮᱱᱮᱡᱽ ᱠᱚᱠᱚ ᱫᱚᱦᱚᱭᱟ ᱧᱤᱫᱟᱹ ᱜᱷᱟᱹᱲᱤᱡ ᱜᱟᱭᱟᱱ ᱠᱚ ᱚᱱᱟ ᱠᱚᱠᱚ ᱫᱚᱦᱚᱭᱟ ᱚᱱᱟ ᱠᱚ ᱵᱟᱨᱮ ᱛᱮᱫᱚ ᱢᱟᱱᱮ ᱟᱵᱮᱱᱟᱜ ᱢᱚᱛᱟᱢᱚᱛ ᱫᱚ ᱪᱮᱫ ᱪᱮᱫ ᱞᱮᱠᱟ
ᱟᱹᱞᱤᱧᱟᱜ ᱢᱚᱛᱟᱢᱚᱛ ᱫᱚ ᱱᱚᱣᱟ ᱫᱚ ᱦᱟᱸᱜ ᱪᱷᱟᱹᱯᱚᱨᱤ ᱮᱱᱮᱡ ᱠᱚ ᱦᱩᱞ ᱢᱟᱦᱟ ᱫᱤᱱᱨᱮ ᱱᱚᱣᱟ ᱠᱚᱫᱚ ᱦᱟᱸᱜ ᱮᱠᱟᱞ ᱜᱮ ᱵᱟᱝ ᱴᱷᱤᱠᱚᱜ ᱠᱟᱱᱟ ᱟᱨ ᱴᱷᱤᱠ ᱦᱚᱸ ᱵᱟᱹᱞᱤᱧ ᱢᱮᱛᱟᱜᱼᱟ ᱟᱹᱞᱤᱧ ᱦᱚᱸ ᱪᱮᱫᱟᱜ ᱥᱮ ᱤᱱᱟᱹ ᱦᱤᱞᱟᱹᱜ ᱫᱚ ᱟᱵᱚᱣᱟᱜ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱥᱮ ᱮᱱᱟᱹ ᱦᱤᱞᱟᱹᱜ ᱫᱚ ᱟᱵᱚᱣᱟᱜ ᱦᱳᱭ ᱟᱵᱚᱨᱮᱱ ᱵᱤᱨᱵᱟᱱ
ᱩᱱᱟᱹᱜ ᱫᱤᱱ ᱢᱟᱱᱮ ᱩᱱᱠᱤᱱᱱᱟᱜ ᱫᱩᱠ ᱡᱤᱱᱤᱥ ᱟᱵᱚ ᱵᱚᱱ ᱤᱭᱟᱹᱭᱟ ᱦᱮᱸ ᱵᱟᱝ ᱥᱚᱱᱢᱟᱱ ᱵᱚᱱ ᱡᱟᱱᱟᱣᱟ ᱚᱱᱟ ᱫᱤᱱ ᱥᱮ
ᱦᱳᱭ ᱦᱳᱭ ᱟᱫᱚ ᱮᱱᱟᱹ ᱦᱤᱞᱟᱹᱜ ᱫᱚ ᱵᱤᱨᱵᱟᱱᱴᱟ ᱢᱟᱭᱟᱝ ᱠᱩ ᱞᱤᱸᱜᱤᱭ ᱟᱠᱟᱱᱟ ᱟᱨ ᱟᱹᱰᱤ ᱫᱩᱠ ᱥᱟᱞᱟᱜ ᱱᱚᱣᱟ ᱫᱚ ᱦᱩᱭ ᱟᱠᱟᱱᱟ ᱥᱮ ᱚᱱᱟ ᱦᱚᱛᱮᱡ ᱛᱮ ᱱᱚᱣᱟ ᱠᱚ ᱪᱷᱟᱹᱯᱨᱤ ᱥᱮ ᱚᱨᱠᱮᱥᱴᱟᱨ ᱚᱝᱠᱟ ᱯᱨᱳᱜᱨᱟᱢ ᱫᱚ ᱵᱟᱝ ᱫᱚᱦᱚ ᱜᱮ ᱱᱟᱯᱟᱭᱟ
ᱱᱟᱯᱟᱭᱚᱜᱼᱟ ᱦᱮᱸ
ᱡᱟᱦᱟᱸ ᱡᱟᱸᱦᱟ ᱠᱚᱨᱮ ᱫᱚ ᱟᱹᱰᱤ ᱟᱭᱢᱟ ᱡᱟᱭᱜᱟᱨᱮ ᱚᱱᱠᱟ ᱧᱮᱞ ᱟᱠᱟᱱᱟ ᱦᱳᱭ ᱟᱫᱚ ᱩᱱᱠᱩᱵᱤᱱ ᱪᱮᱫ ᱢᱮᱛᱟ ᱠᱚᱣᱟ ᱠᱟᱹᱴᱤᱡ ᱵᱮᱱ ᱞᱟᱹᱭ ᱞᱮᱠᱷᱟᱱ
ᱟᱹᱞᱤᱧ ᱫᱚ ᱤᱱᱟᱹ ᱜᱮᱞᱤᱧ ᱢᱮᱱᱟ ᱱᱚᱣᱟ ᱠᱚᱫᱚ ᱵᱚᱱᱫᱚ ᱜᱮ ᱵᱷᱟᱹᱜᱤᱜᱼᱟ ᱠᱟᱨᱚᱱ ᱦᱮᱸ ᱵᱚᱱᱫᱚ ᱜᱮ ᱢᱤᱫ ᱠᱟᱛᱷᱟ ᱛᱮ ᱢᱮᱱ ᱜᱟᱱᱚᱜᱼᱟ ᱱᱚᱣᱟ ᱠᱚᱫᱚ ᱵᱚᱱᱫᱚ ᱜᱮ ᱵᱷᱟᱹᱜᱤᱜᱼᱟ ᱛᱚᱵᱮ ᱡᱟᱦᱟᱸᱭ ᱠᱚ ᱱᱚᱣᱟ ᱠᱚᱠᱚ ᱫᱚᱦᱚᱭᱮᱫ ᱛᱟᱵᱚᱱᱟ ᱩᱱᱠᱩ ᱫᱚ ᱚᱠᱟ ᱪᱤᱱᱛᱟᱹ ᱵᱷᱟᱵᱽᱱᱟ ᱠᱟᱛᱮᱜ ᱠᱚ ᱫᱚᱦᱚᱭᱮᱫᱟ ᱥᱮ ᱪᱮᱫᱞᱮᱠᱟ ᱪᱤᱱᱛᱟᱹ ᱵᱷᱟᱵᱱᱟ ᱠᱟᱛᱮᱫ ᱚᱱᱟ ᱠᱚᱠᱚ ᱡᱤᱱᱤᱥ ᱵᱚᱦᱚᱜ ᱨᱮ ᱦᱤᱡᱩᱜ ᱠᱟᱱ ᱛᱟᱠᱚᱣᱟ ᱚᱱᱟᱜᱮ ᱢᱤᱫᱴᱤᱡ ᱢᱟᱱᱮ ᱪᱤᱱᱛᱟᱨ ᱵᱤᱥᱚᱭ ᱛᱤᱸᱜᱩᱱ ᱠᱟᱱᱟ ᱵᱟᱝ
ᱦᱳᱭ ᱦᱳᱭ ᱟᱫᱚ ᱛᱟᱦᱚᱞᱮ ᱚᱱᱠᱟ ᱚᱱᱠᱟ ᱟᱯᱮ ᱥᱩᱨ ᱩᱛᱟᱹᱨ ᱨᱮᱜᱮ ᱚᱱᱟ ᱢᱟᱱᱟᱣ ᱵᱟᱛᱟᱣ ᱫᱚ ᱦᱩᱭᱩᱜ ᱛᱟᱯᱮᱭᱟ ᱥᱮ ᱚᱱᱠᱟ
ᱦᱮᱸ ᱟᱞᱮ ᱫᱚ ᱱᱚᱣᱟ ᱦᱮᱸ ᱩᱛᱛᱚᱨ ᱨᱮᱜᱮ ᱦᱩᱭᱩᱜ ᱛᱟᱞᱮᱭᱟ ᱥᱩᱨ ᱩᱛᱚᱨ ᱨᱮᱜᱮ ᱦᱩᱭᱩᱜᱼᱟ ᱟᱨ ᱛᱟᱨᱯᱚᱨᱮ ᱚᱱᱠᱟ ᱵᱷᱟᱜᱤ ᱜᱮ ᱦᱩᱭᱩᱜ ᱦᱩᱭ ᱵᱟᱲᱟᱭᱮᱱ ᱜᱮ ᱜᱤᱫᱽᱨᱟ ᱟᱜ ᱠᱷᱮᱞ ᱠᱚ ᱠᱚ ᱫᱚᱦᱚᱭᱟ ᱛᱟᱯᱚᱨᱮ ᱥᱳᱲᱮ ᱠᱚ ᱡᱚᱢ ᱠᱟᱛᱮ ᱜᱮᱞᱮ ᱢᱩᱪᱟᱹᱫ ᱠᱟᱜ ᱜᱮ ᱚᱱᱠᱟ ᱟᱞᱮᱫᱚ ᱧᱤᱫᱟᱹ ᱯᱟᱛᱟ ᱚᱱᱟ ᱠᱚᱫᱚ ᱵᱟᱝᱜᱮ ᱱᱚᱛᱮ ᱫᱚ ᱵᱟᱝ ᱫᱚᱦᱚ ᱵᱟᱲᱟ ᱦᱩᱭ ᱟᱠᱟᱱᱟ ᱟᱨ ᱚᱱᱟ ᱠᱚᱫᱚ ᱨᱟᱹᱥᱠᱟᱹ ᱨᱮᱱᱟᱜ ᱡᱤᱱᱤᱥ ᱫᱚ ᱵᱟᱝ ᱠᱟᱱ ᱛᱟᱵᱚᱱᱟ ᱡᱮ ᱯᱟᱛᱟ ᱯᱟᱛᱟ ᱟᱨ ᱦᱚᱸᱜᱼᱚᱭ ᱢᱤᱫᱴᱮᱡ ᱧᱮᱞᱚᱜ ᱠᱟᱱᱟ ᱯᱟᱛᱟ ᱢᱟᱱᱮ ᱢᱮᱱ ᱠᱮᱫ ᱛᱮᱧ ᱫᱤᱥᱟᱹ ᱠᱮᱫᱟ ᱢᱟᱱᱮ ᱯᱟᱛᱟ ᱦᱩᱭᱩᱜ ᱟᱨ ᱡᱟᱸᱦᱟᱱᱟᱜ ᱯᱚᱨᱚᱵᱽ ᱦᱩᱭᱩᱜ ᱛᱟᱵᱳᱚᱱ ᱢᱟᱱᱮ ᱟᱵᱚᱣᱟᱜ ᱫᱚ ᱧᱤᱫᱟᱹ ᱜᱮᱛᱟᱵᱚᱱ ᱦᱮᱸ ᱥᱮ ᱚᱱᱟ ᱠᱟᱹᱴᱤᱡ ᱚᱱᱟ ᱦᱚᱸ ᱢᱟᱱᱮ ᱟᱹᱞᱤᱧᱟᱜ ᱦᱤᱥᱟᱹᱵ ᱛᱮᱫᱚ ᱚᱱᱟᱫᱚ ᱟᱹᱞᱤᱧ ᱫᱚ ᱠᱟᱹᱴᱤᱡ ᱜᱮ ᱵᱟᱝ ᱡᱩᱛ ᱞᱤᱧ ᱢᱮᱛᱟᱜ ᱠᱟᱱᱟ ᱢᱟᱱᱮ ᱯᱟᱛᱟ ᱦᱩᱭᱩᱜ ᱢᱟ ᱥᱤᱧ ᱢᱟᱨᱥᱟᱞ ᱦᱩᱭᱩᱜ ᱢᱟ ᱦᱩᱭᱱᱟ ᱡᱟ ᱦᱩᱭᱱᱟ ᱪᱟᱵᱟᱭᱱᱟ ᱵᱮᱨ ᱦᱟᱹᱥᱩᱨᱚᱜ ᱛᱮ ᱡᱮᱢᱚᱱ ᱪᱟᱵᱟᱜ ᱢᱟ ᱪᱮᱱᱭ ᱟᱵᱚ ᱫᱚ ᱵᱮᱨ ᱦᱟᱹᱥᱩᱨᱚᱜᱼᱟᱭ ᱛᱚᱠᱷᱚᱡ ᱵᱚᱱ ᱪᱟᱞᱟᱜᱼᱟ ᱚᱲᱟᱜ ᱠᱷᱚᱡ ᱟᱨ ᱛᱟᱨᱯᱚᱨ ᱱᱚᱣᱟ ᱦᱚᱸ ᱧᱮᱞᱚᱜ ᱠᱟᱱᱟ ᱢᱤᱫᱵᱟᱨ ᱡᱮᱢᱚᱱ ᱱᱚᱜᱼᱚᱭ ᱪᱷᱟᱹᱯᱲᱤ ᱠᱚᱫᱚ ᱪᱮᱫ ᱞᱮᱠᱟ ᱡᱟᱦᱟᱸᱭ ᱠᱚᱫᱚ ᱜᱚᱜᱚᱵᱟᱵᱟ ᱵᱟᱝᱠᱚ ᱥᱟᱥᱚᱱ ᱫᱟᱵᱚᱱ ᱩᱱᱠᱩ ᱩᱱᱠᱩ ᱠᱚᱜᱮ ᱠᱚ ᱪᱟᱞᱟᱜ ᱠᱟᱱᱟ ᱥᱮ
ᱦᱮᱸ ᱦᱮᱸ
ᱢᱤᱫᱴᱤᱡ ᱚᱲᱟᱜ ᱨᱮ ᱡᱟᱦᱟᱸᱭ ᱜᱚᱜᱚ ᱵᱟᱵᱟᱭ ᱫᱟᱵᱚᱱᱮ ᱥᱮ ᱜᱚᱜᱚᱵᱟᱵᱟ ᱟᱜ ᱠᱟᱛᱷᱟᱭ ᱟᱸᱡᱚᱢᱟ ᱚᱱᱠᱟᱱ ᱜᱤᱫᱽᱨᱟᱹ ᱱᱟᱦᱟᱜᱜ ᱧᱟᱢᱟ ᱧᱮᱞᱞᱟᱵᱮᱱ ᱚᱸᱰᱮ ᱫᱚ ᱮᱠᱟᱞᱜᱮ ᱵᱟᱵᱮᱱ ᱧᱮᱞ ᱧᱟᱢᱮᱭᱟ ᱡᱮ ᱚᱱᱠᱟᱱ ᱜᱤᱫᱽᱨᱟᱹ ᱚᱱᱟ ᱪᱷᱟᱹᱯᱲᱤ ᱮᱱᱮᱡ ᱮ ᱪᱟᱞᱟᱜ ᱠᱟᱱᱟᱭ ᱢᱮᱱᱛᱮ ᱫᱚ
ᱦᱮᱸ ᱦᱮᱸ
ᱫᱚ ᱚᱱᱟ ᱠᱚᱫᱚ ᱟᱹᱞᱤᱧᱟᱜ ᱢᱮᱱᱛᱮᱫᱚ ᱜᱚᱜᱚᱼᱵᱟᱵᱟᱣᱟᱜ ᱜᱮ ᱫᱳᱥ ᱞᱤᱧ ᱢᱮᱛᱟᱜᱼᱟ
ᱦᱳᱭ ᱟᱫᱚ ᱜᱚᱜᱚᱵᱟᱵᱟ ᱜᱮ ᱴᱷᱤᱠ ᱵᱟᱝ ᱛᱟᱦᱮᱱ ᱢᱮᱱᱠᱷᱟᱱ ᱜᱤᱫᱽᱨᱟᱹ ᱫᱚ ᱪᱤᱠᱠᱟ ᱴᱷᱤᱠᱚᱜᱼᱟ ᱦᱮᱸ ᱥᱮᱮ
ᱴᱷᱤᱠ ᱵᱟᱝ ᱛᱟᱦᱮᱱ ᱫᱚ ᱚᱱᱛᱚᱛᱛᱚ ᱵᱮᱥᱤ ᱠᱤᱪᱷᱩ ᱯᱟᱲᱦᱟᱜ ᱱᱚᱣᱟ ᱞᱟᱹᱜᱤᱫ ᱫᱚ ᱯᱟᱲᱦᱟᱜ ᱱᱚᱞᱮᱡᱽ ᱫᱚ ᱵᱟᱭ ᱞᱟᱜᱟᱜᱼᱟ ᱜᱤᱫᱽᱨᱟᱹ ᱥᱟᱥᱚᱱ ᱞᱟᱵᱚᱱ ᱞᱟᱹᱜᱤᱫ ᱫᱚ ᱢᱤᱫᱴᱤᱡ ᱧᱮᱞ ᱛᱮᱦᱚᱸ ᱵᱩᱡᱩᱜᱼᱟ ᱡᱮ ᱢᱚᱸᱡᱽ ᱛᱤᱧ ᱠᱷᱚᱲᱮᱭᱟ ᱢᱚᱡᱽ ᱦᱚᱨ ᱛᱮᱭ ᱤᱫᱤᱭᱟ ᱛᱤᱧ ᱤᱫᱤᱭᱮᱭᱟ ᱢᱟᱱᱮ ᱦᱮᱸ ᱵᱟᱝ ᱥᱮ ᱚᱱᱟ ᱞᱟᱹᱜᱤᱫ ᱛᱮ ᱱᱤᱥᱚᱭ ᱜᱚᱜᱚᱵᱟᱵᱟᱣᱟᱜ ᱯᱟᱲᱦᱟᱜ ᱫᱚ ᱵᱟᱭ ᱫᱚᱨᱠᱟᱨᱟ
ᱦᱮᱸ ᱦᱮᱸ ᱟᱫᱚ ᱚᱱᱠᱟ ᱚᱱᱠᱟ ᱚᱱᱮ ᱟᱵᱤᱱ ᱵᱤᱱ ᱞᱟᱹᱭᱟ ᱪᱮᱫ ᱞᱮᱠᱟ ᱧᱤᱫᱟᱹ ᱯᱟᱛᱟ ᱥᱟᱶᱛᱮ ᱥᱤᱧ ᱯᱟᱛᱟ ᱥᱤᱧ ᱢᱟᱨᱥᱟᱞ ᱯᱟᱛᱟ ᱠᱚᱨᱮ ᱦᱚᱸ ᱧᱮᱞ ᱧᱟᱢᱚᱜ ᱠᱟᱱᱟ ᱚᱱᱠᱟ ᱦᱩᱸ ᱟᱨ ᱟᱹᱰᱤ ᱞᱮᱠᱟᱱ ᱚᱱᱠᱟ ᱵᱟᱹᱲᱤᱡ ᱪᱤᱛᱟᱹᱨ ᱠᱚ ᱥᱳᱥᱟᱞ ᱢᱤᱰᱤᱭᱟ ᱥᱮ ᱠᱚᱨᱮ ᱠᱚ ᱥᱚᱫᱚᱨ ᱥᱚᱫᱚᱨᱮᱜᱼᱟ ᱱᱚᱣᱟ ᱦᱚᱸ ᱟᱹᱞᱤᱧ ᱫᱚ ᱵᱟᱹᱲᱤᱡ ᱜᱮᱞᱤᱧ ᱢᱮᱛᱟᱜ-ᱟ ᱟᱫᱚ ᱟᱹᱵᱤᱱ ᱪᱮᱫ ᱞᱮᱠᱟ ᱵᱤᱱ ᱪᱮᱫ
ᱱᱚᱣᱟ ᱠᱚᱫᱚ ᱵᱟᱝᱜᱮ ᱟᱹᱞᱤᱧ ᱫᱚ ᱱᱚᱣᱟ ᱠᱚᱫᱚ ᱵᱟᱝ ᱜᱮᱞᱤᱧ ᱢᱟᱱᱟᱣ ᱵᱟᱛᱟᱣᱟ ᱱᱚᱣᱟ ᱠᱚᱫᱚ
ᱦᱳᱭ ᱪᱮᱫᱟᱜ ᱥᱮ ᱥᱳᱥᱟᱞ ᱢᱤᱰᱤᱭᱟ ᱫᱚ ᱥᱟᱱᱟᱢ ᱦᱚᱲ ᱠᱚ ᱪᱟᱞᱟᱣᱟ ᱥᱮ ᱟᱵᱚ ᱟᱵᱚ ᱥᱟᱱᱛᱟᱲ ᱥᱟᱱᱛᱟᱲ ᱢᱚᱛᱚ ᱦᱚᱸ ᱵᱟᱝ ᱵᱚᱱ ᱪᱟᱞᱟᱣᱟ ᱟᱨ ᱛᱟᱦᱚᱞᱮ ᱦᱳᱭ ᱟᱨ ᱟᱵᱚᱣᱟᱜ ᱵᱟᱹᱲᱤᱡ ᱪᱤᱛᱟᱹᱨ ᱠᱚ ᱥᱚᱫᱚᱨ ᱞᱮᱠᱷᱟᱱ ᱮᱴᱟᱜ
ᱦᱮᱸ ᱧᱮᱞ ᱟᱠᱚ ᱟᱨ ᱟᱵᱚ ᱫᱚ ᱥᱟᱨᱟᱫᱤᱱ ᱢᱟ ᱢᱟᱱᱮ ᱨᱚᱲ ᱞᱟᱹᱜᱤᱫ ᱚᱠᱚᱭ ᱦᱚᱸ ᱵᱟᱠᱚ ᱛᱟᱭᱱᱚᱢᱚᱜᱼᱟ ᱟᱵᱚ ᱫᱚ ᱥᱟᱱᱟᱢ ᱦᱚᱲᱜᱮ ᱠᱚ ᱨᱚᱲ ᱵᱚᱱᱟ᱾
ᱦᱚᱸ
ᱚᱱᱟ ᱠᱷᱟᱹᱛᱤᱨ ᱛᱮ ᱚᱱᱟ ᱠᱚᱫᱚ ᱵᱚᱱᱫᱚ ᱥᱮ ᱢᱤᱫᱴᱤᱡ ᱵᱮᱥ ᱵᱷᱟᱵᱛᱮ ᱠᱚᱨᱟᱣ ᱢᱮ ᱦᱮᱸ᱾ ᱯᱟᱛᱟ ᱧᱮᱞ ᱥᱮᱱᱚᱜ ᱥᱟᱱᱟᱣ ᱟᱠᱟᱫ ᱢᱮᱭᱟ᱾ ᱜᱟᱛᱮ ᱥᱟᱞᱟᱜ ᱮᱢ ᱥᱮᱱᱚᱜ ᱨᱮᱦᱚᱸ ᱢᱤᱫᱴᱤᱡ ᱱᱤᱡᱮᱨᱟᱜ ᱤᱢᱮᱡᱽ ᱫᱚᱦᱚ ᱠᱟᱛᱮᱫ ᱱᱤᱡᱮ ᱡᱮᱱᱚ ᱦᱚᱲ ᱟᱞᱚᱭ ᱢᱮᱱ ᱫᱟᱲᱮᱭ ᱡᱟ ᱥᱮ ᱦᱚᱲ ᱵᱟᱹᱲᱤᱡ ᱟᱞᱚᱭ ᱨᱚᱲ ᱫᱟᱲᱮᱭᱟᱹᱧ ᱢᱟ᱾
ᱤᱧ ᱵᱟᱹᱲᱤᱡ ᱥᱩᱡᱳᱜ ᱤᱧ ᱮᱢᱟᱭ ᱞᱮᱠᱷᱟᱡ ᱜᱮᱛᱚ ᱦᱚᱲ ᱤᱧ ᱵᱟᱹᱲᱤᱡ ᱮ ᱨᱚᱲᱟᱹᱧᱟᱭ ᱥᱮ?
ᱦᱚᱭ ᱦᱚᱭ
ᱤᱧ ᱚᱱᱠᱟ ᱪᱮᱫ ᱞᱟᱸᱜᱤᱫ ᱤᱧ ᱠᱟᱹᱢᱤᱭᱟ ᱡᱮ ᱦᱚᱲ ᱤᱧ ᱥᱮᱫ ᱠᱚᱭᱚᱜ ᱠᱟᱛᱮᱫ ᱨᱚᱲᱟᱭ ᱥᱮ ᱤᱧ ᱵᱟᱹᱲᱤᱡ ᱮ ᱢᱮᱱ ᱫᱟᱲᱮᱭᱟᱹᱧᱟᱭ᱾ ᱚᱱᱠᱟᱱ ᱡᱤᱱᱤᱥ ᱚᱱᱟ ᱡᱤᱱᱤᱥ ᱫᱚ ᱡᱚᱛᱚ ᱦᱚᱲᱟᱜ ᱜᱮ ᱱᱤᱛᱚᱜ ᱫᱚᱦᱚ ᱫᱚᱨᱠᱟᱨ ᱠᱟᱱ ᱛᱟᱵᱚᱱᱟ ᱪᱮᱫᱟᱜ ᱠᱤ ᱥᱩᱫᱩ ᱟᱵᱚ ᱢᱮᱱᱛᱮ ᱫᱚ ᱵᱟᱝ ᱮᱴᱟᱜ ᱠᱚᱣᱟᱜ ᱦᱚᱸ ᱧᱮᱞᱚᱜ ᱠᱟᱱᱟ ᱟᱹᱰᱤ ᱠᱤᱪᱷᱩ ᱵᱟᱹᱲᱤᱡ ᱦᱩᱭᱩᱜ ᱠᱟᱱᱟ᱾ ᱫᱤᱥᱚᱢ ᱨᱮ ᱛᱚ ᱚᱱᱟ ᱦᱤᱥᱟᱹᱵ ᱛᱮᱫᱚ ᱟᱵᱚ ᱚᱱᱮᱠ ᱛᱟ ᱦᱤᱛᱚᱜ ᱫᱚ ᱚᱱᱟ ᱠᱚ ᱧᱮᱞ ᱛᱮᱦᱚᱸ ᱢᱟᱱᱮ ᱪᱮᱴᱷᱟᱜ ᱫᱚᱨᱠᱟᱨ ᱠᱟᱱ ᱛᱟᱵᱚᱱᱟᱭ
ᱦᱮᱸ ᱦᱮᱸ
ᱫᱮᱞᱟ ᱥᱮᱫ ᱞᱟᱦᱟᱜ ᱨᱮᱱᱟᱜ ᱦᱚᱸ ᱪᱮᱥᱴᱟ ᱫᱚᱦᱚ ᱞᱟᱜᱟᱣ ᱵᱚᱱ ᱜᱮᱭᱟ᱾ ᱛᱚ ᱚᱱᱟ ᱡᱤᱱᱤᱥ ᱠᱚᱜᱮ ᱟᱹᱰᱤᱜᱟᱱ ᱵᱟᱝ ᱠᱚ ᱵᱩᱡᱽ ᱛᱟᱵᱚᱱᱟ᱾ ᱡᱟᱦᱟᱸᱭ ᱱᱚᱝᱠᱟᱱ ᱟᱹᱛᱳ ᱠᱚᱨᱮ ᱦᱚᱸ ᱡᱮᱢᱚᱱ ᱢᱮᱱᱟᱜ ᱠᱚᱜ ᱛᱟᱵᱚᱱ ᱜᱮᱭᱟ᱾ ᱢᱟᱺᱡᱷᱤ ᱢᱟᱯᱟᱧ ᱢᱟᱹᱡᱷᱤ ᱠᱚ ᱢᱮᱱᱟᱜ ᱠᱚᱜᱮᱭᱟ᱾ ᱩᱱᱠᱩ ᱠᱚᱦᱚᱸ ᱱᱤᱛᱚᱜ ᱫᱚ ᱩᱱᱠᱩ ᱠᱚᱦᱚᱸ ᱢᱤᱫᱴᱤᱡ ᱥᱚᱴᱷᱤᱠ ᱦᱚᱲ ᱛᱮᱫᱚ ᱵᱟᱝ ᱢᱤᱫᱴᱤᱡ ᱨᱟᱡᱽᱱᱤᱛᱤ ᱥᱮᱫ ᱜᱮᱠᱚ ᱡᱚᱛᱚ ᱦᱚᱲ ᱠᱚ ᱛᱟᱲᱟᱢ ᱮᱫᱟ ᱧᱮᱞᱚᱜ ᱠᱟᱱ ᱜᱮᱭᱟ᱾ ᱟᱹᱛᱩ ᱚᱲᱟᱜ ᱨᱮ ᱠᱚ ᱚᱱᱟᱛᱮ ᱢᱤᱫᱴᱤᱡ ᱢᱟᱺᱡᱷᱤ ᱠᱚ ᱦᱟᱜᱼ ᱯᱮᱭᱟ ᱯᱩᱱᱭᱟᱹ ᱢᱟᱹᱡᱷᱤ ᱠᱟᱱᱟ ᱠᱚ ᱢᱤᱫᱴᱤᱡ ᱟᱹᱛᱩ ᱨᱮᱜᱮ ᱦᱮᱸ ᱵᱟᱝ᱾ ᱟᱵᱮᱱ ᱥᱮᱫ ᱫᱚ ᱪᱮᱫ ᱞᱮᱠᱟ ᱛᱚᱵᱮ ᱟᱞᱮ ᱥᱮᱫ ᱨᱮᱱᱟᱜ ᱞᱤᱧ ᱞᱟᱹᱭ ᱟᱵᱮᱱ ᱠᱟᱱᱟ᱾
ᱦᱮᱸ ᱟᱫᱚ ᱟᱞᱮ ᱥᱮᱱ ᱨᱮᱫᱚ ᱚᱱᱠᱟ ᱢᱟᱺᱡᱷᱤ ᱩᱛᱟᱹᱨ ᱦᱚᱸ ᱵᱟᱨᱭᱟ ᱯᱮᱭᱟ ᱫᱚ ᱵᱟᱝᱠᱚ ᱢᱟᱺᱡᱷᱤ ᱟᱠᱟᱱ ᱨᱮᱦᱚᱸ ᱚᱱᱮ ᱢᱟᱹᱡᱷᱤ ᱢᱤᱫᱴᱟᱱ ᱥᱚᱴᱷᱤᱠ ᱠᱟᱛᱷᱟ ᱥᱮ ᱴᱷᱤᱠ ᱠᱟᱛᱷᱟᱭ ᱞᱟᱹᱭ ᱨᱮᱦᱚᱸ ᱟᱛᱳ ᱨᱮᱱ ᱦᱚᱲ ᱠᱚ ᱵᱟᱝᱠᱚ ᱢᱟᱱᱟᱣ ᱵᱟᱛᱟᱣ ᱛᱟᱭᱟ᱾ ᱚᱱᱟ ᱦᱚᱛᱮᱜ ᱛᱮ ᱟ ᱪᱟᱞᱟᱜ ᱠᱟᱱᱟ ᱟᱛᱳ ᱠᱚ ᱥᱮ ᱥᱚᱢᱟᱡᱽ ᱠᱚᱦᱚᱸ ᱮᱴᱟᱜ ᱥᱮᱱ ᱪᱟᱞᱟᱜ ᱠᱟᱱᱟ᱾ ᱢᱟᱹᱡᱷᱤ ᱦᱚᱸ ᱟᱨ ᱢᱟᱺᱡᱷᱤ ᱫᱚ ᱚᱱᱠᱟ ᱠᱟᱱᱟ ᱥᱮ ᱡᱟᱦᱟᱸᱭ ᱠᱟᱹᱴᱤᱡ ᱮ ᱡᱚᱛᱚᱣᱟᱜ ᱮ ᱵᱩᱡ ᱫᱟᱲᱮᱜ ᱥᱮ
ᱦᱮᱸ ᱦᱮᱸᱢᱟᱱᱮ ᱡᱚᱛᱚ ᱦᱚᱲᱛᱮ ᱚᱠᱟᱴᱟᱜ ᱵᱮᱥ ᱦᱩᱭᱩᱜᱼᱟ᱾ ᱚᱠᱟᱴᱟᱜ ᱥᱤᱫᱫᱷᱟᱱᱛᱚ ᱴᱷᱤᱠᱚᱜ ᱛᱟᱵᱚᱱᱟ ᱚᱱᱟ ᱵᱚᱱ ᱠᱚᱨᱟᱭᱟ ᱦᱚᱜᱼᱟ᱾ ᱱᱚᱝᱠᱟ
ᱦᱮᱸ ᱦᱮᱸ
ᱦᱩᱸᱸ
ᱚᱱᱟᱜᱮ ᱟᱞᱮ ᱥᱮᱫ ᱫᱚ ᱚᱱᱠᱟ ᱫᱚ ᱵᱟᱹᱱᱩᱜ ᱠᱚᱫᱟ ᱟᱵᱮᱱ ᱡᱟᱦᱟ ᱵᱮᱱ ᱢᱮᱱ ᱮᱫᱟ᱾ ᱟᱯᱮ ᱥᱮᱫ ᱫᱚ ᱮᱠᱷᱚᱱᱚ ᱢᱟᱱᱮ ᱢᱟᱡᱷᱤ ᱠᱚᱫᱚ ᱟᱹᱣᱨᱤ ᱯᱮ ᱦᱟᱴ ᱦᱟᱹᱴᱤᱧᱝᱚᱜᱼᱟ᱾ ᱛᱚᱵᱮ ᱟᱞᱮ ᱥᱮᱫ ᱫᱚ ᱞᱟᱹᱭ ᱵᱮᱱᱠᱟᱱ ᱡᱟᱦᱟᱸ ᱛᱤᱱᱟᱹᱜ ᱞᱟᱹᱴᱩ ᱜᱮ ᱟᱹᱛᱳ ᱛᱟᱦᱮᱱ ᱦᱩᱰᱤᱧ ᱮᱱᱛᱮᱜ ᱯᱩᱱᱭᱟᱹ ᱜᱟᱱ ᱚᱲᱟᱜ ᱠᱟᱛᱮᱫ ᱜᱮ ᱛᱟᱦᱮᱱ ᱢᱟ ᱥᱮ ᱞᱟᱹᱴᱩ ᱥᱟᱸᱜᱮ ᱜᱮ ᱛᱟᱦᱮᱱ ᱢᱟ ᱢᱟᱱᱮ ᱢᱤᱫᱴᱤᱡ ᱟᱛᱳ ᱨᱮ ᱢᱤᱫᱴᱤᱡ ᱢᱟᱺᱡᱷᱤ ᱫᱚ ᱵᱟᱵᱮᱱ ᱧᱟᱢᱮᱭᱟ ᱟᱞᱮ ᱱᱚᱣᱟ ᱥᱳᱨ ᱥᱩᱯᱩᱨ ᱠᱚᱨᱮ ᱫᱚ ᱠᱟᱹᱴᱤᱡ ᱟᱹᱛᱳ ᱨᱮ ᱳᱭ ᱵᱟᱨᱭᱟ ᱯᱮᱭᱟ ᱮᱥᱚᱵ ᱠᱚ ᱦᱩᱭᱩᱜ ᱠᱟᱱ ᱜᱮᱭᱟ ᱠᱚ ᱢᱟᱱᱮ ᱚᱱᱮ ᱡᱟᱦᱟᱸᱭ ᱡᱩᱫᱤ ᱡᱟᱦᱟᱱᱟᱜ ᱛᱮ ᱦᱳᱭᱛᱳ ᱩᱱᱤᱭᱟᱜ ᱵᱟᱝᱠᱚ ᱠᱩᱥᱤᱭᱟᱫᱟ ᱥᱮ ᱩᱱᱤ ᱡᱩᱫᱤ ᱡᱟᱦᱟᱱᱟᱜ ᱛᱮ ᱵᱟᱭ ᱨᱟᱹᱡᱤ ᱞᱮᱱᱟ ᱥᱮ ᱡᱮᱢᱚᱱ ᱦᱩᱭᱩᱜ ᱡᱟᱭᱜᱟ ᱡᱚᱢᱤ ᱦᱟᱹᱴᱤᱧ ᱨᱮᱜᱮ ᱡᱩᱫᱤ ᱵᱟᱭ ᱨᱟᱡᱤ ᱞᱮᱱᱟ ᱥᱮ ᱩᱱᱤ ᱫᱚ ᱠᱟᱹᱴᱤᱡ ᱮᱠ ᱫᱷᱟᱨᱟᱱᱚᱜ ᱮᱱᱟᱭ ᱛᱟᱦᱞᱮ ᱟᱫᱚ ᱫᱚ ᱩᱱᱤ ᱫᱚᱠᱚ ᱢᱮᱱᱟ ᱩᱱᱤ ᱫᱚ ᱮᱴᱟᱜ ᱩᱱᱤ ᱫᱚᱵᱚᱱ ᱟᱞᱟᱜᱮᱭᱟ᱾
ᱛᱟᱦᱞᱮ ᱟᱭᱤᱱ ᱥᱮᱫ ᱛᱮᱫᱚ ᱟᱞᱟᱜ ᱛᱮᱫᱚ ᱵᱟᱝ ᱜᱟᱱᱚᱜ ᱠᱟᱱᱟ ᱛᱟᱦᱚᱞᱮ ᱩᱱ ᱫᱚᱠᱚ ᱢᱮᱱᱟ᱾ ᱴᱷᱤᱠ ᱟᱪᱷᱮ ᱵᱟᱵᱚᱱ ᱨᱚᱲ ᱵᱟᱲᱟᱭᱟ ᱟᱡ ᱛᱮᱜᱮ᱾ ᱛᱟᱜᱟᱣᱟᱭ ᱩᱱ ᱫᱚ ᱩᱱᱤ ᱫᱚ ᱛᱟᱦᱚᱞᱮ ᱚᱸᱰᱮ ᱨᱮᱱ ᱥᱩᱨ ᱥᱩᱯᱩᱨ ᱦᱚᱲ ᱵᱟᱠᱚ ᱨᱚᱲᱟᱭ ᱠᱷᱟᱡ ᱫᱚ ᱩᱱᱤ ᱫᱚ ᱛᱟᱦᱚᱞᱮ ᱩᱱ ᱫᱚ ᱟᱭᱟᱜ ᱟᱨᱚ᱾ ᱯᱮᱭᱟ ᱯᱩᱱᱭᱟᱹ ᱚᱲᱟᱜ ᱯᱚᱨᱮ ᱨᱮᱱ ᱦᱚᱲ ᱴᱷᱮᱡ ᱠᱷᱚᱱᱟᱜ-ᱮ ᱨᱚᱲ ᱜᱮᱭᱟ ᱟᱡ ᱨᱮᱱ ᱵᱷᱟᱹᱭᱟᱹ ' 'ᱵᱟᱠᱚ ᱨᱚᱲᱟᱭᱭᱟ ᱥᱮ᱾ ᱛᱚᱠᱷᱚᱡ ᱫᱚ ᱩᱱ ᱫᱚ ᱩᱱᱠᱩ ᱥᱮᱫ ᱩᱪᱟ. ᱲᱮᱱᱟ ᱛᱟᱦᱚᱞᱮ ᱩᱱᱠᱩ ᱫᱚᱠᱚ ᱢᱮᱱᱟ ᱫᱮᱱ ᱟᱵᱚ ᱢᱤᱫᱴᱤᱜ ᱢᱟ. ᱡᱷᱤ ᱵᱚᱱ ᱛᱮᱭᱟᱨᱮᱭᱟ᱾
ᱦᱩᱸ '
ᱱᱚᱜᱼᱚ ᱱᱚᱝᱠᱟ ᱠᱟᱛᱮᱫ ᱟᱞᱮ ᱥᱮᱫ ᱫᱚ ᱦᱩᱭ ᱠᱟᱱᱟ ᱢᱟᱱᱮ ᱵᱟᱨᱭᱟ ᱯᱮᱭᱟ ᱠᱚᱚᱸ ᱢᱟᱹᱡᱷᱤᱭ ᱠᱟᱱ ᱜᱮᱭᱟ᱾ ᱟᱫᱚ ᱚᱱᱟ᱾ ᱜᱮ ᱦᱩᱭᱱᱟ ᱚᱱᱟᱜᱮ ᱱᱤᱛᱚᱜ ᱟᱨᱦᱚᱸ ᱱᱚᱜ ᱱᱚᱝᱠᱟ ᱦᱩᱭᱩᱜ ᱞᱮᱠᱷᱟᱡ ᱜᱮ ᱟᱨᱚ ᱟᱵᱚ ᱡᱚ-ᱡᱩᱢᱤᱫ ᱨᱮᱱᱟᱜ ᱠᱩᱠᱢᱩ᱾ ᱧᱮᱞᱚᱜᱼᱟ ᱡᱮ ᱟᱵᱚ ᱥᱟᱱᱛᱟᱲ ᱵᱚᱱ ᱡᱩᱢᱤᱫ ᱫᱟᱲᱮᱜ ᱠᱟᱱᱟ᱾
ᱵᱟᱝ ᱵᱟᱝ ᱱᱚᱣᱟ ᱫᱚ ᱢᱤᱫᱴᱮᱱ ᱟᱹᱛᱳ ᱨᱮᱜᱮ ᱡᱩᱫᱤ ᱚᱱᱠᱟ ᱵᱟᱨᱭᱟ ᱯᱮᱭᱟ ᱠᱟᱛᱮᱮᱫ ᱦᱟᱹᱴᱤᱧ ᱠᱟᱛᱮ ᱢᱟ. ᱡᱷᱤ ᱵᱚᱱ ᱛᱮᱭᱟᱨ᱾ ᱛᱟᱦᱚᱞᱮ ᱱᱚᱝᱠᱟ ᱛᱮᱫᱚ ᱡᱩᱢᱤᱫ ᱫᱚ ᱪᱤᱠᱟ ᱦᱩᱭ ᱫᱟᱲᱮᱭᱟᱜᱼᱟ ᱢᱤᱫᱴᱟᱝ ᱟᱛᱳ ᱨᱮ ᱡᱩᱢᱤᱫ ᱵᱟᱝ ᱦᱩᱭᱩᱜ ᱠᱷᱟᱱ ᱟᱨ
ᱛᱟᱦᱚᱞᱮ ᱫᱤᱥᱚᱢ ᱨᱮᱱ ᱦᱚᱲ ᱫᱚ ᱪᱤᱠᱟᱹ ᱛᱮᱵᱚᱱ ᱡᱩᱢᱤᱫᱚᱜᱼᱟ ᱦᱳᱭᱥᱮ ᱦᱮᱸ ᱚᱛᱷᱚᱪᱚ ᱡᱚᱛᱚᱜ ᱜᱮ ᱦᱟᱸᱜ ᱵᱚᱱ ᱡᱩᱢᱤᱫ ᱞᱟᱹᱜᱤᱫ ᱫᱚᱵᱚᱱ ᱢᱮᱱ ᱜᱮᱭᱟ ᱡᱮ ᱡᱚᱛᱚ ᱦᱚᱲ ᱵᱚᱱ ᱵᱩᱡ ᱮᱟ ᱡᱮ ᱟᱵᱚ ᱥᱟᱱᱛᱟᱲᱟᱜ ᱫᱚ ᱡᱩᱢᱤᱫ ᱵᱟᱝᱠᱷᱟᱡ ᱫᱚ ᱟᱵᱚ ᱫᱚ ᱪᱮᱫ ᱦᱚᱸ ᱟᱫᱟᱭ ᱵᱟᱵᱚᱱ ᱫᱟᱲᱮᱜᱼᱟ ᱥᱮ ᱟᱵᱚᱣᱟᱜ ᱚᱫᱷᱤᱠᱟᱨ ᱵᱟᱵᱚᱱ ᱧᱟᱢᱟ ᱡᱚᱛᱚ ᱦᱚᱲ ᱵᱚᱱ ᱵᱟᱲᱟᱭᱟ ᱢᱮᱱᱠᱷᱟᱱ ᱠᱷᱟᱱ ᱚᱱᱟ ᱠᱟᱹᱢᱤ ᱫᱚ ᱱᱟᱦᱟᱜ ᱵᱟᱵᱚᱱ ᱠᱚᱨᱟᱣᱞᱟ
ᱦᱳᱭ ᱦᱳᱭ ᱚᱱᱟᱜᱮ ᱠᱟᱹᱴᱤᱡ ᱠᱚᱨᱟᱣ ᱞᱮᱠᱷᱟᱱ ᱫᱚ ᱱᱟᱯᱟᱭ ᱠᱚᱜᱼᱟ ᱟᱫᱚ ᱚᱱᱟ ᱟᱹᱵᱤᱱ ᱵᱤᱱ ᱢᱮᱱ ᱞᱮᱠᱷᱟᱱ ᱚᱱᱟ ᱥᱟᱱᱟᱢ ᱦᱚᱲ ᱜᱮ ᱤᱱᱟᱹ ᱫᱚᱵᱚᱱ ᱤᱱᱟᱹ ᱫᱚᱵᱚᱱ ᱢᱮᱱᱡᱟᱜᱟᱜ
ᱦᱮᱸ ᱡᱩᱢᱤᱫ ᱫᱚᱨᱠᱟᱨ ᱠᱤᱱᱛᱩ ᱢᱚᱪᱟ ᱛᱮᱜᱮ ᱵᱚᱱ ᱢᱮᱱ ᱮᱫᱟ
ᱦᱳᱭ ᱚᱱᱟ ᱠᱟᱹᱢᱤ ᱫᱚ ᱵᱟᱝᱵᱚᱱ ᱠᱟᱹᱢᱤᱭᱮᱼᱟ ᱛᱚ ᱚᱱᱟᱜᱮ ᱠᱟᱹᱢᱤ ᱡᱟᱹᱨᱩᱲ ᱠᱟᱱ ᱛᱟᱵᱚᱱᱟ ᱛᱚᱵᱮ ᱤᱱᱟᱹᱜᱮ ᱟᱵᱚ ᱞᱟᱦᱟ ᱥᱮᱫ
ᱞᱟ ᱨᱟᱠᱟᱵ ᱫᱟᱲᱮᱭᱟᱜᱼᱟ ᱛᱚᱵᱮ ᱠᱷᱟᱱᱡ ᱟᱵᱚᱣᱟᱜ ᱚᱫᱷᱤᱠᱟᱨ ᱵᱚᱱ ᱧᱟᱢᱟ ᱦᱮᱸ ᱡᱚᱛᱚ ᱦᱚᱲ ᱜᱮᱵᱚᱱ ᱢᱮᱱᱟ ᱠᱚᱢ ᱵᱮᱥᱤ ᱡᱚᱛᱚ ᱦᱚᱲ ᱜᱮᱵᱚᱱ ᱢᱮᱱᱟ ᱠᱤᱱᱛᱩ ᱚᱠᱚᱭ ᱦᱚᱸ ᱱᱚᱜᱼᱚᱭ ᱧᱮᱞ ᱢᱮ ᱟ ᱱᱟᱦᱟᱜ ᱡᱮᱢᱚᱱ ᱟᱵᱚᱣᱟᱜ ᱱᱚᱜᱼᱚᱭ ᱫᱷᱚᱨᱢᱚ ᱱᱤᱭᱮᱵᱚᱱ ᱚᱰᱳᱠᱚᱜ ᱠᱟᱱᱟ ᱚᱠᱚᱭ ᱛᱤᱱᱟᱹᱜ ᱦᱚᱲ ᱠᱚ ᱪᱟᱞᱟᱜ ᱠᱟᱱᱟ
ᱵᱟᱝᱠᱚ ᱪᱟᱞᱟᱜ ᱠᱟᱱᱟ ᱚᱱᱠᱟ ᱢᱟᱱᱮ ᱞᱟᱹᱭ ᱞᱮᱠᱷᱟᱱ ᱫᱚ ᱡᱩᱣᱟᱹᱱ ᱠᱚᱫᱚ ᱦᱟᱸᱜ ᱚᱠᱚᱭ ᱦᱚᱸ ᱵᱟᱝᱠᱚ ᱥᱮᱴᱮᱨᱚᱜ ᱠᱟᱱ ᱜᱮᱭᱟ ᱩᱱᱠᱩ ᱡᱟᱦᱟᱸᱭ ᱟᱵᱚᱨᱮᱱ
ᱡᱟᱦᱟᱸᱭ ᱜᱮᱵᱚᱱ ᱵᱩᱡ ᱮᱫᱟ ᱟᱵᱚᱣᱟᱜ ᱥᱚᱢᱟᱡᱽ ᱨᱮᱱᱟᱜ ᱫᱟᱭᱟ ᱫᱩᱞᱟᱹᱲ ᱢᱮᱱᱟᱜ ᱛᱟᱵᱚᱱᱟ ᱩᱱᱠᱩ ᱠᱚᱜᱮ ᱵᱚᱱ ᱧᱤᱨ ᱥᱮᱱᱚᱜ ᱠᱟᱱᱟ ᱦᱮᱸ ᱥᱮ ᱟᱨ ᱵᱟᱹᱠᱤ ᱠᱚᱫᱚ ᱢᱮᱱᱟ ᱫᱷᱩᱨ ᱪᱮᱫ ᱪᱚᱝ ᱦᱩᱭᱩᱜᱼᱟ ᱤᱧᱤᱧ ᱪᱟᱞᱟᱣ ᱞᱮᱱᱠᱷᱟᱱ ᱠᱷᱟᱡ ᱜᱮ ᱱᱟᱦᱟᱜ ᱪᱮᱞᱮᱫ ᱵᱚᱱ ᱧᱟᱢᱟ ᱱᱚᱝᱠᱟ ᱟᱨ ᱢᱤᱫᱴᱤᱡ ᱟᱹᱰᱤ ᱨᱚᱠᱚᱢ ᱠᱟᱛᱷᱟ ᱠᱚ ᱨᱚᱲᱟ ᱵᱟᱝ ᱪᱟᱞᱟᱜ ᱨᱮᱦᱚᱸ ᱡᱮ ᱩᱥᱟᱦᱚᱭ ᱮᱢᱟᱭᱟ ᱦᱮᱸ ᱢᱟ ᱤᱧ ᱵᱟᱹᱧ ᱥᱚᱢᱚᱭᱚᱜ ᱠᱟᱱᱟ ᱴᱷᱤᱠ ᱜᱮᱭᱟ ᱥᱮ ᱚᱱᱠᱟ ᱫᱚ ᱵᱟᱝ ᱢᱟᱱᱮ ᱨᱟᱹᱯᱩᱫᱚᱜ ᱞᱮᱠᱟᱱ ᱠᱟᱛᱷᱟ ᱠᱚ ᱨᱚᱲᱟ
ᱦᱮᱸ ᱱᱚᱝᱠᱟ ᱩᱛᱟᱹᱨ ᱟᱠᱟᱱᱟ ᱟᱵᱚᱣᱟᱜ ᱱᱚᱣᱟ ᱫᱩᱱᱭᱟᱹᱜ ᱜᱮ ᱚᱱᱠᱟ ᱢᱟᱱᱮ ᱯᱩᱭᱥᱟᱹ ᱡᱟᱦᱟᱸ ᱯᱩᱭᱥᱟᱹ ᱵᱟᱭ ᱧᱟᱢ ᱞᱮᱠᱷᱟᱱ ᱫᱚ ᱩᱱᱤ ᱪᱟᱞᱟᱣ ᱦᱚᱸ ᱵᱟᱭ ᱪᱟᱞᱟᱜ ᱤᱱᱟᱹᱛᱮ ᱟᱭᱟᱜ ᱟᱭᱟᱜ ᱥᱟᱶᱛᱟ ᱨᱮᱱᱟᱜ ᱡᱟᱦᱟᱱᱟᱜ ᱜᱮ ᱦᱩᱭ ᱮᱱ ᱾
ᱡᱟᱦᱟᱱᱟᱜ ᱦᱩᱭ ᱦᱟᱭ ᱡᱟᱦᱟᱱᱟᱜ ᱢᱟᱱᱮ ᱚᱸᱰᱮ ᱞᱟᱵᱷ ᱵᱟᱭ ᱧᱟᱢ ᱞᱮᱠᱷᱟᱱ ᱵᱟᱭ ᱪᱟᱞᱟᱜᱼᱟ
ᱦᱳᱭ ᱦᱳᱭ ᱟᱫᱚ ᱱᱚᱣᱟ ᱫᱚ ᱩᱪᱤᱛ ᱫᱚ ᱵᱟᱝ ᱠᱟᱱᱟ ᱡᱮᱦᱮᱛᱩ ᱟᱢᱟᱜ ᱥᱟᱶᱛᱟ ᱱᱤᱭᱮ ᱚᱸᱰᱮ ᱟᱢᱟᱜ ᱥᱟᱶᱛᱟ ᱱᱤᱭᱟ ᱦᱩᱭᱩᱜᱼᱟ ᱚᱸᱰᱮ ᱢᱤᱫᱴᱮᱱ ᱜᱟᱞᱢᱟᱨᱟᱣ ᱚᱸᱰᱮ ᱡᱩᱫᱤ ᱟᱢ ᱵᱟᱢ ᱥᱮᱴᱮᱨᱚᱜᱼᱟ ᱛᱟᱞᱦᱮ ᱱᱚᱣᱟ ᱫᱚ ᱮᱠᱫᱚᱢ ᱴᱷᱤᱠ ᱵᱟᱝ ᱦᱩᱭᱩᱜ ᱠᱟᱱᱟ ᱥᱮ
ᱦᱮᱸ ᱵᱟᱵᱟᱡ
ᱛᱮᱦᱤᱧ ᱱᱩᱠᱩ ᱥᱤᱫᱩᱠᱱᱩ ᱪᱟᱸᱫᱽ ᱵᱷᱳᱭᱨᱳᱵ ᱱᱩᱠᱩ ᱠᱤ ᱯᱚᱭᱥᱟ ᱞᱟᱹᱜᱤᱫ ᱛᱮ ᱡᱤᱣᱤ ᱠᱚ ᱮᱢ ᱞᱮᱫᱟ?
ᱵᱟᱝ ᱱᱚᱣᱟ ᱫᱚ ᱮᱠᱟᱞᱜᱮ ᱵᱟᱝ ᱱᱚᱣᱟ ᱫᱚ ᱦᱜ ᱩᱱᱠᱩᱣᱟᱜ ᱟᱵᱚᱣᱟᱜ ᱥᱟᱱᱛᱟᱲ ᱪᱮᱛᱟᱱ ᱨᱮ ᱫᱟᱭᱟ ᱫᱩᱞᱟᱹᱲ ᱛᱟᱦᱮᱸ ᱞᱮᱱ ᱛᱟᱠᱚ ᱛᱮ ᱥᱮ ᱱᱟᱦᱟᱪᱟᱨ ᱨᱮ ᱠᱚ ᱛᱟᱦᱮᱱ ᱦᱚᱛᱮᱫ ᱛᱮ ᱵᱟᱝ ᱠᱚ ᱥᱟᱦᱟᱣ ᱫᱟᱲᱮᱭᱟᱜᱮᱫ ᱛᱮ ᱞᱟᱹᱲᱦᱟᱹᱭ ᱠᱟᱛᱮ
ᱦᱳᱭ ᱦᱮᱸ ᱩᱱᱠᱩ ᱛᱮᱦᱮᱧ ᱡᱤᱣᱤ ᱠᱚ ᱟᱞᱟᱭ ᱞᱮᱫ ᱛᱮ ᱟᱵᱚ ᱢᱚᱡᱽ ᱢᱮᱱᱟᱜ ᱵᱚᱱᱟ
ᱦᱩᱸ ᱦᱩᱸ ᱱᱟᱯᱟᱭ ᱠᱟᱛᱷᱟ ᱫᱚ ᱚᱠᱛᱚ ᱠᱚᱦᱚᱸ ᱢᱩᱪᱟᱹᱫ ᱦᱤᱡᱩᱜ ᱠᱟᱱ ᱛᱟᱞᱟᱝᱼᱟ᱾ ᱟᱨᱚ ᱨᱚᱯᱚᱲ ᱦᱩᱭᱩᱜᱼᱟ᱾ ᱚᱱᱠᱟ ᱛᱟᱭᱚᱢ ᱫᱟᱨᱟᱢ
ᱦᱳᱭ ᱢᱟ ᱢᱟ ᱴᱷᱤᱠᱟᱹᱱ ᱜᱮᱭᱟ